ᱦᱮᱞᱳ ᱾ ᱦᱮᱸ ᱟᱸᱡᱚᱢᱚᱜ ᱠᱟᱱᱟ ᱾ ᱟᱢᱮᱢ ᱟᱸᱡᱚᱢ ᱮᱫᱟ? ᱡᱚᱦᱟᱨ ᱜᱮ ᱡᱚᱦᱟᱨ ᱜᱮ ᱾
ᱡᱚᱦᱟᱨ ᱜᱮ ᱾
ᱛᱟᱦᱚᱞᱮ ᱪᱮᱫ ᱠᱚ ᱪᱤᱠᱟᱹᱭ ᱦᱩᱭᱩᱜ ᱠᱟᱱᱟ?
ᱩᱸ ᱠᱤᱫᱩᱵ ᱵᱟᱲᱟ ᱠᱟᱛᱮᱜ ᱜᱤᱛᱤᱡ ᱦᱩᱭ ᱠᱷᱟᱱ ᱫᱟᱜ ᱮ ᱡᱚᱨᱚᱭᱟᱭ ᱛᱚ ᱱᱟᱦᱟᱸᱜ᱾
ᱦᱩᱸ ᱟᱞᱮᱥᱮᱱ ᱦᱚᱸ ᱚᱱᱠᱟ ᱜᱮ ᱫᱟᱜ ᱠᱚ ᱡᱚᱨᱚ ᱵᱟᱲᱟᱭᱫᱟ ᱦᱟᱸᱜ᱾
ᱟᱪᱪᱷᱟ ᱟᱪᱪᱷᱟ᱾
ᱛᱟᱦᱚᱞᱮ ᱪᱮᱜ ᱠᱚ ᱩᱛᱩ ᱵᱟᱲᱟ ᱦᱩᱭ ᱞᱮᱱᱟ ᱛᱮᱦᱮᱸᱧ ᱫᱚ?
ᱱᱤᱛᱚᱜ ᱫᱚ ᱟᱹᱞᱩ ᱰᱟᱹᱞ᱾
ᱚ ᱛᱟᱦᱞᱮ ᱚᱲᱟᱜ ᱠᱚᱨᱮ ᱫᱚ ᱪᱟᱥᱵᱟᱥ ᱠᱚ ᱱᱚᱜ-ᱚᱭᱛᱚ ᱫᱟᱜ ᱠᱮᱫᱟᱭ ᱛᱟᱦᱚᱞᱮ ᱮᱛᱚᱦᱚᱵ ᱵᱟᱲᱟ ᱦᱩᱭᱱᱟ ᱥᱮ ᱟᱣᱨᱤ?
ᱟᱹᱣᱨᱤ ᱟᱹᱣᱨᱤ ᱠᱷᱩᱵ ᱮᱠᱴᱟ ᱫᱚ ᱫᱟᱜ ᱟᱹᱣᱨᱤ ᱦᱟᱜ ᱦᱩᱭᱩᱜᱼᱟ᱾
ᱟᱪᱪᱷᱟ ᱚᱱᱟᱜᱮ ᱛᱟᱦᱚᱞᱮ ᱫᱟᱜ ᱡᱟᱹᱯᱩᱫ ᱠᱚᱫᱚ ᱵᱷᱟᱜᱤ ᱜᱮ ᱡᱟᱹᱲᱤ ᱟᱯᱮ ᱠᱟᱱᱟᱭ?
ᱦᱮᱸ ᱦᱮᱸ ᱛᱮᱦᱮᱸᱱ ᱠᱷᱚᱱ ᱱᱟᱜ᱾
ᱩᱸ ᱛᱟᱦᱚᱞᱮ ᱠᱷᱟᱱ ᱫᱚ ᱛᱮᱦᱮᱧ ᱛᱚ ᱦᱩᱞ ᱢᱟᱦᱟ, ᱛᱟᱦᱚᱞᱮ ᱪᱮᱫ ᱞᱮᱠᱟ ᱯᱮ ᱢᱟᱱᱟᱣ ᱠᱮᱜᱼᱟ ᱯᱮ?
ᱮᱸ ᱦᱩᱞ ᱢᱟᱦᱟ ᱫᱚ ᱢᱚᱴᱟᱢᱩᱴᱤ ᱵᱮᱥ ᱜᱮ ᱢᱟᱱᱟᱣ ᱵᱟᱲᱟ ᱦᱩᱭᱱᱟ᱾
ᱮᱱᱠᱷᱟᱱ ᱦᱩᱸ ᱟᱨ ᱫᱟᱜ ᱡᱟᱹᱲᱤ ᱠᱷᱟᱹᱛᱤᱨ ᱛᱮ ᱦᱟᱸᱜ ᱚᱝᱠᱟ ᱱᱟᱯᱟᱭ ᱧᱚᱜ ᱫᱚ ᱦᱟᱸᱜ ᱵᱟᱝ ᱢᱚᱱᱟ ᱦᱩᱭ ᱞᱮᱱᱟ ᱦᱮᱸ ᱵᱟᱝ? ᱦᱚᱲ ᱠᱚᱦᱚᱸ ᱠᱟᱹᱴᱤᱡ ᱦᱮᱡ ᱵᱟᱲᱟ ᱞᱮᱱ ᱨᱮᱦᱚᱸ ᱠᱚ ᱟᱫᱚ ᱫᱟᱜ ᱠᱷᱟᱹᱛᱤᱨ ᱛᱮ ᱦᱟᱸ
ᱦᱚᱞᱟᱢ ᱵᱤᱠ ᱵᱤᱠᱟᱞ ᱵᱮᱞᱟᱭ ᱫᱟᱜ ᱠᱟᱫᱟ᱾
ᱦᱳᱭ ᱱᱚᱛᱮ ᱫᱚ ᱦᱟᱸᱜ ᱠᱟᱹᱴᱤᱡ ᱥᱮᱛᱟᱜ ᱵᱮᱲᱟ ᱦᱚᱸ ᱠᱟᱹᱴᱤᱡ ᱡᱷᱤᱯᱟᱹᱨ ᱡᱷᱤᱯᱟᱹᱨ ᱧᱚᱜ ᱡᱟᱹᱲᱤᱜ ᱛᱟᱦᱮᱸᱜᱼᱟ,
ᱟᱪᱪᱷᱟ ᱟᱪᱪᱷᱟ᱾
ᱛᱟᱨᱯᱚᱨᱮ ᱫᱚ ᱯᱷᱟᱸᱠᱟ ᱠᱮᱜᱼᱟ᱾
ᱚ ᱚᱱᱛᱮ ᱦᱚᱸ ᱵᱮᱥ ᱵᱟᱲᱟ ᱜᱮ ᱦᱩᱭᱱᱟ?
ᱚ᱾ ᱛᱟᱦᱚᱞᱮ ᱮᱨ ᱠᱚᱫᱚ ᱠᱚᱢᱯᱞᱤᱴ ᱦᱩᱭ ᱠᱟᱱᱟ ᱥᱮ
ᱦᱮᱸ ᱮᱨᱚᱠᱚ ᱠᱚᱢᱯᱞᱤᱴ ᱦᱩᱭ ᱠᱟᱱᱟ ᱦᱟᱸᱜ᱾
ᱛᱟᱦᱞᱮ ᱦᱟᱸᱜ ᱨᱚᱦᱚᱭ ᱜᱮ ᱦᱟᱸᱜ ᱱᱤᱛᱚᱜ ᱦᱟᱸᱜ ᱵᱟᱹᱠᱤ ᱢᱮᱱᱟᱜᱼᱟ ᱦᱮᱸ ᱵᱟᱝ?
ᱨᱚᱦᱚᱭ ᱜᱮ ᱵᱟᱹᱠᱤ ᱢᱮᱱᱟᱜ ᱠᱟᱜᱼᱟ, ᱚᱱᱟ ᱠᱚᱦᱚᱸ ᱦᱟᱨᱟ ᱦᱮᱡᱩᱜᱚᱜ ᱠᱟᱱᱟ᱾
ᱦᱩᱸ᱾ ᱚᱱᱟ ᱢᱟ ᱠᱟᱛᱷᱟ ᱠᱟᱱ ᱜᱮ,
ᱦᱩᱸ᱾
ᱞᱟᱹᱠᱛᱤ ᱫᱚ ᱮᱨ ᱛᱚᱞᱟ ᱨᱮᱱᱟᱜ ᱫᱚᱨᱠᱟᱨ ᱜᱮ ᱦᱮᱸ ᱵᱟᱝ?
ᱦᱩᱸ ᱦᱩᱸ᱾
ᱥᱚᱢᱳᱭ ᱛᱟᱦᱮᱸ ᱨᱮᱜᱮ ᱮᱨ ᱛᱚᱞᱟ ᱮᱨ ᱛᱚᱞᱟ ᱢᱟ
ᱦᱮᱸ᱾ ᱟᱯᱮ ᱥᱮᱫ ᱜᱮ ᱚᱠᱟᱮ ᱞᱮᱠᱟ ᱫᱟᱜ ᱡᱟᱹᱲᱟ ᱠᱚ?
ᱟᱞᱮᱥᱮᱫ ᱦᱚᱸ ᱫᱟᱜ ᱡᱟᱹᱲᱤ ᱠᱚᱦᱚᱸ ᱱᱚᱜᱼᱚᱭ ᱱᱤᱛᱚᱜ ᱫᱚ ᱱᱟᱯᱟᱭ ᱜᱮ ᱦᱩᱭᱩᱜ ᱠᱟᱱᱟ᱾ ᱡᱟᱹᱲᱤᱜ ᱜᱮᱭᱟᱭ ᱢᱟᱱᱮ ᱩᱫᱟᱹᱨ ᱠᱚᱦᱚᱸ ᱚᱝᱠᱟ ᱵᱟᱝ ᱵᱩᱡᱩᱜ ᱠᱟᱱᱟ᱾ ᱠᱟᱱᱟ ᱦᱟᱸᱜ ᱨᱟᱵᱟᱝ ᱫᱤᱱ ᱥᱮᱴᱮᱨ ᱞᱮᱱ ᱱᱟ ᱛᱚ ᱟᱫᱚ ᱦᱟᱸᱜ ᱱᱤᱛᱚᱜ ᱫᱚ ᱦᱟᱸᱜ ᱠᱟᱱᱛᱷᱟ ᱠᱚᱢᱵᱚᱞ ᱠᱚ ᱟᱨᱚ ᱫᱟᱹᱨ ᱜᱟᱹᱴᱭᱟᱹ ᱠᱚ ᱚᱠᱟ ᱠᱚᱨᱮ ᱢᱮᱱᱟᱜᱼᱟ ᱦᱮᱸ ᱵᱟᱝ?
ᱩᱸ ᱥᱟᱯᱷᱟ ᱡᱚᱲᱟᱣ ᱠᱟᱜ ᱦᱩᱭᱩᱜᱼᱟ᱾
ᱦᱳᱭ ᱦᱳᱭ᱾
ᱩᱸ᱾
ᱱᱤᱛᱟᱜ ᱦᱟᱸᱜ ᱨᱟᱵᱟᱝ ᱜᱮᱭᱟ᱾
ᱦᱩᱸ᱾
ᱟᱨ ᱱᱟᱣᱟ ᱫᱟᱜ ᱨᱮ ᱦᱟᱹᱠᱩ ᱠᱚᱦᱚᱸ ᱚᱱᱠᱟ ᱜᱮ ᱠᱟᱹᱴᱤᱡ ᱮᱸ ᱧᱟᱢᱚᱜ ᱠᱟᱱ ᱜᱮᱭᱟ ᱠᱚ᱾
ᱟᱪᱪᱷᱟ ᱟᱪᱪᱷᱟ᱾ ᱯᱟᱹᱥᱤ ᱠᱚ ᱯᱮᱰᱟᱭᱟ ᱥᱮ ᱵᱟᱝ? ᱜᱩᱜᱤ ᱯᱟᱹᱥᱤ ᱠᱚ ᱪᱮᱫ ᱠᱚ
ᱦᱳᱭ ᱚᱰᱟᱣ ᱵᱟᱲᱟ ᱦᱩᱭᱩᱜ ᱜᱮᱭᱟ ᱚᱱᱠᱟ ᱜᱟᱰᱟ ᱨᱮᱱ ᱦᱟᱹᱠᱩ ᱛᱚ ᱚᱱᱠᱟ ᱵᱷᱟᱲᱟ ᱠᱚᱦᱚᱸ ᱵᱮᱱᱟᱣ ᱡᱟᱣᱨᱟ ᱦᱩᱭᱩᱜ ᱠᱟᱱᱟ ᱡᱟᱦᱟᱸ ᱛᱤᱥ ᱫᱟᱜ ᱡᱟᱹᱥᱛᱤ ᱧᱚᱜ ᱞᱮᱠᱷᱟᱱᱮ
ᱦᱮᱸ ᱦᱮᱸ᱾
ᱦᱟᱹᱠᱩ ᱡᱚᱢ ᱵᱷᱟᱹᱜᱮᱭᱟᱛᱚ ᱦᱟᱸ ᱜᱟᱰᱟ ᱨᱮᱱ ᱦᱟᱹᱠᱩ ᱫᱚᱠᱚ ᱞᱟᱹᱭᱟ ᱢᱟᱱᱮ ᱵᱟᱸᱫᱽ ᱨᱮᱱ ᱦᱟᱹᱠᱩ ᱫᱚ ᱠᱟᱹᱴᱤᱡ ᱥᱟᱵᱚᱱ ᱥᱟᱵᱚᱱ ᱠᱚ ᱥᱚᱣᱟᱛᱚ ᱢᱟᱱᱮ ᱛᱩᱯᱩ ᱵᱟᱲᱟ ᱟᱠᱚ ᱥᱮ ᱟᱨ ᱜᱟᱰᱟ ᱠᱚᱨᱮᱱ ᱦᱟᱹᱠᱩ ᱫᱚ ᱟᱹᱰᱤ ᱱᱟᱯᱟᱭ ᱧᱚᱜ ᱠᱚ ᱥᱤᱵᱤᱞᱟ ᱩᱝ
ᱥᱟᱯᱷᱟ ᱥᱟᱹᱯᱷᱤ ᱧᱚᱜ ᱦᱮᱸ ᱵᱟᱝ?
ᱧᱚᱜ ᱠᱚ ᱛᱟᱦᱮᱸᱱ ᱜᱮᱭᱟ᱾
ᱦᱩᱸ᱾
ᱟᱨ ᱦᱟᱹᱠᱩ ᱫᱚ ᱦᱟᱸᱜ ᱢᱟᱸᱫᱽ ᱨᱮᱱ ᱦᱟᱹᱠᱩ ᱫᱚ ᱦᱟᱸᱜ ᱚᱸᱰᱮ ᱜᱮᱛᱚᱮ ᱠᱚ ᱛᱟᱦᱮᱸᱱᱟᱠᱚ ᱦᱮᱸ ᱵᱟᱝ?
ᱦᱮᱸ ᱟᱨ ᱜᱟᱰᱟ ᱨᱮᱱ ᱫᱚ ᱜᱚᱴᱟ ᱱᱟᱦᱟᱸᱜ ᱠᱚ ᱪᱟᱞᱟᱜᱼᱟ᱾
ᱦᱟᱸᱱᱛᱮ ᱱᱟᱱᱛᱮ ᱜᱚᱴᱟ ᱦᱟᱸᱜ ᱠᱚ ᱪᱟᱞᱟᱜ ᱜᱮᱭᱟ ᱩᱱᱠᱩ ᱫᱚ ᱦᱳᱭ᱾
ᱦᱩᱸ᱾
ᱚᱱᱟᱜᱮ ᱛᱟᱦᱞᱮ ᱛᱤᱨᱮ ᱡᱟᱹᱯᱤᱫ ᱵᱟᱲᱟᱭ ᱦᱩᱭᱩᱜᱼᱟ?
ᱡᱟᱹᱯᱤᱫ ᱵᱟᱲᱟᱭ ᱦᱩᱭᱩᱜᱼᱟ ᱱᱟᱦᱟᱸᱜ ᱯᱚᱨᱚᱜᱛᱮ ᱫᱟᱜ ᱮ ᱡᱟᱹᱲᱤᱭᱟᱭ ᱛᱚ᱾
ᱦᱩᱸ
ᱴᱷᱟᱱᱰᱟ ᱴᱷᱟᱱᱰᱟ ᱵᱩᱡᱷᱟᱹᱜ ᱠᱟᱱᱟ ᱜᱟᱹᱰᱤ ᱡᱟᱹᱯᱤᱫ ᱫᱚ ᱦᱤᱡᱩᱜ ᱜᱮᱭᱟ ᱦᱟᱹᱜᱠᱷᱟᱱ᱾
ᱩᱸ ᱦᱩᱸ ᱫᱟᱠᱟ ᱠᱚᱫᱚ ᱢᱟᱱᱮ ᱛᱤᱨᱮ ᱡᱚᱢ ᱦᱩᱭ ᱠᱟᱱᱟ?
ᱡᱚᱢ ᱦᱩᱭ ᱱᱟ ᱮᱠᱴᱩ ᱵᱷᱟᱹᱜᱤ ᱜᱮ ᱡᱚᱢ ᱦᱩᱭ ᱱᱟ᱾
ᱚ᱾
ᱦᱩᱸ
ᱚᱱᱟᱜᱮ ᱟᱞᱮ ᱦᱚᱸ ᱫᱟᱠᱟ ᱠᱚᱫᱚ ᱦᱟᱸᱜ ᱟᱣᱨ ᱤᱥᱤᱱ ᱦᱩᱭᱩᱜᱼᱟ ᱤᱥᱤᱱ ᱦᱩᱭᱩᱜᱼᱟ ᱦᱟᱸᱜ ᱯᱮ ᱟᱨ ᱢᱤᱫ ᱜᱷᱟᱲᱤᱡ ᱠᱟᱛᱮ᱾
ᱟᱪᱪᱷᱟ ᱪᱷᱟ᱾
ᱛᱟᱦᱚᱞᱮ ᱪᱮᱫᱞᱮᱠᱟ ᱨᱟᱵᱟᱝ ᱠᱟᱱᱟ ᱛᱮᱦᱮᱧ ᱟᱵᱚᱦᱟᱣᱟ ᱟᱵᱚᱦᱟᱣᱟ?
ᱩᱸᱦᱩᱸᱜ ᱚᱝᱠᱟ ᱫᱚ ᱨᱟᱵᱟᱝ ᱵᱟᱭ ᱟᱹᱭᱠᱟᱹᱜ ᱠᱟᱱᱟ ᱚᱲᱟᱜ ᱵᱷᱤᱛᱤᱨ ᱨᱮᱫᱚ᱾
ᱟᱪᱪᱷᱟ ᱱᱚᱛᱮ ᱦᱚᱸ ᱚᱲᱟᱜ ᱵᱷᱴᱤᱨ ᱨᱮᱫᱚ ᱦᱟᱸᱜ ᱨᱟᱵᱟᱝ ᱵᱟᱝ ᱜᱩᱡᱩᱜ ᱠᱟᱱᱟ, ᱟᱫᱚ ᱦᱟᱸᱜ ᱵᱟᱭᱨᱮᱤᱥ ᱦᱳᱭ ᱦᱳᱭ ᱚᱱᱟ ᱯᱷᱟᱸᱠ ᱠᱚᱨᱮ ᱠᱟᱹᱴᱤᱡ ᱚᱰᱳᱚᱠ ᱵᱟᱲᱟ ᱞᱮᱱᱠᱟᱡ ᱥᱩᱭᱮᱴᱟᱨ ᱠᱚ ᱵᱟᱢ ᱦᱚᱨᱚᱜ ᱞᱮᱠᱷᱟᱱ ᱵᱟᱢ ᱩᱰᱚᱠ ᱫᱟᱲᱮᱜᱼᱟ ᱱᱤᱛᱚᱜ ᱫᱚ᱾
ᱦᱮᱸ᱾ ᱟᱥᱛᱮ ᱟᱥᱛᱮ ᱨᱟᱵᱟᱝ ᱮ ᱰᱷᱮᱨᱟ ᱫᱚ ᱨᱟᱵᱟᱝ ᱤᱫᱤᱭᱟ ᱦᱟᱸᱱᱛᱮ ᱫᱚ᱾
ᱦᱩᱸ᱾
ᱛᱮᱦᱮᱧ ᱚᱭᱮᱫᱟᱨᱴᱟᱜ ᱢᱚᱴᱟᱢᱩᱴᱤ ᱵᱷᱟᱜᱮ ᱛᱟᱦᱮᱸ ᱠᱟᱱᱟ ᱥᱮᱛᱟᱜ ᱵᱮᱲᱟ ᱫᱚ᱾
ᱦᱚᱸ ᱛᱮᱦᱮᱧᱚᱜ ᱫᱚ ᱵᱷᱟᱜᱤ ᱜᱮ ᱛᱟᱦᱮᱸ ᱠᱟᱱᱟ ᱢᱳᱣᱥᱩᱢ ᱠᱚᱦᱚᱸ ᱵᱷᱟᱜᱤ ᱜᱮ ᱛᱟᱦᱮᱸ ᱠᱟᱱᱟ᱾ ᱚᱸᱠᱟ ᱵᱟᱭ ᱥᱤᱛᱩᱝ ᱠᱟᱫᱟ ᱛᱟᱦᱮᱱ ᱫᱚ ᱠᱟᱹᱡ ᱦᱚᱸ ᱢᱟᱱᱮ
ᱦᱩᱸ᱾
ᱟᱨ ᱛᱮᱦᱮᱧ ᱫᱚ ᱵᱟᱲᱟᱭ ᱠᱟᱱ ᱜᱮᱭᱟ ᱡᱮ ᱦᱩᱞ ᱢᱟᱦᱟ ᱞᱮᱠᱟᱱ ᱫᱤᱱ ᱨᱮᱫᱚ ᱚᱝᱠᱟ ᱫᱟᱜ ᱠᱚᱫᱚ ᱠᱟᱹᱴᱤᱡ ᱡᱟᱹᱲᱤ ᱜᱮᱭᱟ ᱦᱮᱸ ᱵᱟᱝ ᱵᱚᱸᱜᱟ ᱵᱩᱨᱩ ᱨᱮᱱᱟᱜ ᱵᱮᱯᱟᱨ ᱠᱟᱱᱟ ᱛᱚ,
ᱮᱱᱦᱚᱸ ᱵᱚᱸᱜᱟ ᱵᱩᱨᱩ ᱨᱮᱱᱟᱜ ᱵᱮᱯᱟᱨ ᱠᱟᱱᱟ᱾ ᱫᱟᱲᱟᱭ ᱜᱮ ᱢᱮᱱᱟᱜ ᱟᱠᱟᱫᱟ ᱫᱟᱜ ᱜᱮᱭᱟ ᱱᱟᱜ, ᱦᱮᱸᱼᱼ
ᱢᱚᱱᱮ ᱦᱩᱭᱱᱟ ᱡᱟᱹᱯᱩᱫ ᱞᱮᱠᱟ ᱟᱬᱜᱚ ᱠᱮᱫᱟᱭ ᱪᱮᱫ ᱱᱤᱛ ᱦᱚᱸ ᱵᱟᱭ ᱯᱷᱟᱠᱟᱭᱮᱫᱟ ᱾
ᱦᱩᱸ ᱡᱟᱹᱯᱤᱫ ᱟᱭ ᱥᱮ ᱪᱮᱫ ᱱᱟᱜ ᱾
ᱟᱫᱚ ᱚᱱᱟ ᱦᱚᱸ ᱜᱟᱱᱚᱜ ᱜᱮᱭᱟ ᱡᱮ, ᱮᱨ ᱛᱚᱞᱟ ᱠᱚ ᱢᱮᱱᱟᱜ ᱵᱟᱹᱠᱤ ᱢᱮᱱᱟᱜ ᱜᱮᱭᱟ ᱾
ᱦᱩᱸ ᱟᱭᱢᱟ ᱰᱷᱮᱨ ᱦᱚᱲᱜᱮ ᱚᱱᱠᱟ ᱵᱟᱠᱚ ᱜᱤᱲᱤᱭᱟᱠᱟᱫ ᱾
ᱮᱨ ᱛᱚᱞᱟ ᱠᱚ ᱵᱟᱠᱤ ᱢᱮᱱᱟᱜ ᱜᱮᱭᱟ ᱟᱫᱚ ᱩᱱᱠᱩ ᱠᱚᱣᱟᱜ ᱦᱚᱸᱼᱼ ᱵᱷᱟᱜᱤᱜ ᱛᱟᱠᱚᱣᱟ ᱦᱮᱸ ᱵᱟᱝ ᱾
ᱦᱩᱸ
ᱱᱤᱛᱚᱜ ᱛᱮ ᱟᱵᱚ ᱫᱚ ᱨᱚᱦᱚᱭ ᱫᱚᱨᱠᱟᱨ ᱜᱮᱛᱟᱵᱚᱱᱟ ᱦᱮᱸ ᱵᱟᱝ ᱵᱷᱟᱼᱼ
ᱦᱩᱚᱸ ᱵᱚᱪᱷᱚᱨ ᱛᱤᱹᱱᱟᱜ ᱡᱚᱢ ᱠᱟᱱ ᱛᱟᱵᱚᱱᱟ ᱱᱚᱣᱟ ᱛᱟᱵᱚᱱ ᱾ ᱟᱨ ᱡᱟᱣᱛᱮ ᱡᱟᱦᱟᱸ ᱛᱤᱱᱟᱹᱜ ᱵᱚᱱ ᱟᱨᱡᱟᱣ ᱫᱟᱲᱮᱭᱟᱜ ᱤᱱᱟᱹ ᱜᱮ ᱛᱟᱵᱚᱱ ᱾
ᱦᱩᱸ
ᱚᱱᱟ ᱠᱷᱚᱱᱟᱜ ᱮᱴᱟᱜ ᱯᱚᱨ ᱵᱟᱹᱱᱚᱜ ᱛᱟᱦᱮᱱᱟ ᱱᱮᱛᱟᱨ ᱾
ᱦᱮᱸ ᱚᱱᱟᱜᱮ ᱠᱟᱛᱷᱟ ᱫᱚ ᱾
ᱦᱩᱸ
ᱚᱱᱠᱟ ᱜᱮ ᱦᱟᱸᱜ ᱟᱨ ᱟᱨᱡᱟᱣ ᱢᱟ ᱦᱩᱭᱩᱜ ᱜᱮᱭᱟ ᱾
ᱦᱩᱸ
ᱱᱚᱛᱮ ᱦᱚᱸ ᱫᱚᱢᱮ ᱦᱚᱸ ᱢᱟᱱᱮ ᱛᱮᱦᱮᱧ ᱫᱚ ᱨᱟᱵᱟᱝ ᱨᱟᱵᱟᱝ ᱵᱩᱡᱩᱜ ᱠᱟᱱᱟ ᱾ ᱛᱮᱛᱟᱝ ᱜᱮ ᱚᱱᱠᱟ ᱥᱩᱠᱼᱼ ᱚᱠᱟ ᱦᱚᱸ ᱟᱹᱭᱩᱵ ᱟᱹᱭᱩᱵ ᱫᱚ ᱵᱟᱝ ᱟᱹᱭᱩᱵ ᱟᱹᱭᱩᱵ ᱧᱚᱜ ᱜᱮ ᱛᱩᱯᱩ ᱦᱩᱭ ᱟᱠᱟᱱᱟ ᱛᱚ ᱾
ᱦᱮᱸ
ᱦᱩᱸ ᱛᱮᱦᱮᱧ ᱚᱱᱛᱮ ᱦᱚᱸ ᱪᱟᱞᱟᱣ ᱦᱩᱭ ᱞᱮᱱᱟ ᱥᱮᱛᱟᱜ ᱯᱮᱭᱟᱨ ᱨᱮ ᱛᱩᱯᱩ ᱫᱚ ᱾ ᱦᱮᱸ ᱛᱩᱯᱩ ᱦᱩᱭ, ᱛᱩᱯᱩ ᱠᱟᱛᱮᱜ ᱜᱮ ᱚᱱᱛᱮ ᱪᱟᱞᱟᱣ ᱦᱩᱭ ᱞᱮᱱ ᱛᱟᱦᱮᱫᱼᱟ ᱥᱤᱫᱩ ᱠᱟᱱᱩ ᱦᱚᱲᱼᱼ ᱢᱟᱱᱟᱣ ᱦᱩᱭᱱᱟ ᱟᱨ ᱠᱟᱹᱴᱤᱡ ᱦᱮᱸᱼᱼ ᱟᱫᱚ ᱚᱱᱮ ᱚᱱᱮ ᱚᱱᱠᱟ ᱨᱮ ᱠᱟᱹᱴᱤᱡ ᱞᱚᱦᱚᱫᱼᱼ ᱵᱟᱲᱟ ᱦᱩᱭᱱᱟ ᱟᱫᱚ ᱞᱮᱭᱫᱟ ᱦᱟᱯᱮ ᱟᱨ ᱢᱤᱫ ᱫᱷᱟᱣ ᱠᱟᱹᱴᱤᱡ ᱛᱩᱯᱩ ᱵᱷᱟᱜᱤ ᱧᱚᱜ ᱛᱩᱯᱩ ᱦᱩᱭ ᱞᱮᱱᱜᱮ ᱾
ᱦᱩᱸ
ᱢᱟᱱᱮ ᱞᱚᱦᱚᱫ ᱠᱟᱛᱮᱫ ᱦᱳᱭ ᱦᱳᱭᱼᱼ ᱦᱚᱭ ᱥᱮᱨᱮᱡ ᱯᱮᱴᱮᱡ ᱧᱚᱜ ᱵᱩᱡᱩᱜ ᱠᱟᱱᱟ ᱛᱚ ᱟᱫᱚ ᱞᱟᱹᱭᱫᱟ ᱦᱟᱸᱯᱮ ᱵᱷᱟᱹᱜᱤ ᱧᱚᱜ ᱛᱚᱯᱚᱱ ᱦᱩᱭᱩᱜᱼᱟ ᱾
ᱦᱩᱸ
ᱵᱷᱟᱹᱜᱤ ᱧᱚᱜ ᱛᱩᱯᱩ ᱵᱟᱲᱟ ᱦᱩᱭᱮᱱᱟ ᱾
ᱟᱪᱪᱷᱟ ᱾
ᱱᱚᱸᱰᱮ ᱜᱮ ᱢᱟᱱᱟᱣ ᱵᱟᱲᱟ ᱦᱩᱭ ᱱᱟ ᱛᱚ ᱱᱚᱸᱰᱮ ᱟᱞᱮᱭᱟᱜ ᱪᱮᱫ ᱠᱚ ᱞᱟᱹᱭᱟᱼᱼ ᱠᱚᱞᱮᱡᱽ ᱥᱩᱨ ᱨᱮᱜᱮ ᱢᱤᱫᱴᱟᱱ ᱥᱤᱫᱩᱠᱟᱱᱩ ᱢᱩᱨᱛᱤ ᱢᱮᱱᱟᱜᱼᱟ ᱟᱫᱚ ᱚᱱᱰᱮ ᱜᱮᱼᱼ ᱢᱟᱱᱟᱣ ᱵᱟᱲᱟ ᱦᱩᱭᱱᱟ ᱾ ᱟᱫᱚ ᱟᱹᱛᱩ ᱫᱤᱥᱚᱢ ᱠᱚᱨᱮ ᱫᱚ ᱦᱟᱸᱜ ᱵᱟᱝ ᱪᱟᱞᱟᱣ ᱦᱩᱭ ᱠᱟᱱᱟ ᱟᱹᱛᱩ ᱫᱤᱥᱚᱢ ᱠᱚᱨᱮ ᱫᱚ ᱦᱟᱸᱜᱼᱼ ᱢᱟᱱᱟᱣ ᱵᱟᱲᱟᱭᱮᱫ ᱜᱮᱭᱟ ᱠᱚ ᱚᱱᱠᱟ ᱜᱮ ᱾
ᱦᱮᱸ ᱜᱚᱴᱟ ᱜᱮᱠᱚ ᱢᱟᱱᱟᱣ ᱵᱟᱲᱟᱭᱮᱫᱼᱟ ᱾
ᱦᱩᱸ
ᱦᱩᱸ
ᱟᱨ ᱢᱟᱱᱟᱣ ᱞᱟᱹᱠᱛᱤ ᱠᱟᱱ ᱜᱮᱭᱟ ᱾
ᱦᱮᱸ ᱢᱟᱱᱟᱣ ᱞᱟᱹᱠᱛᱤ ᱠᱟᱱ, ᱦᱮᱸ ᱵᱟᱝ ᱥᱟᱱᱟᱢ ᱟᱹᱛᱩ ᱨᱮᱜᱮ ᱠᱚ ᱢᱟᱱᱟᱣ ᱜᱮᱭᱟ ᱱᱟᱜ ᱾
ᱴᱷᱤᱠ
ᱟᱞᱮ ᱱᱚᱸᱰᱮ ᱫᱚ ᱠᱟᱹᱴᱤᱡ ᱠᱟᱹᱴᱤᱡ ᱵᱚᱲᱚ ᱥᱚᱲᱚ ᱧᱚᱜ ᱠᱚᱼᱼ ᱠᱚᱨᱟᱣ ᱠᱟᱜ ᱠᱚᱨᱟᱣ ᱜᱮᱭᱟ ᱱᱟᱜ ᱾
ᱦᱮᱸ ᱚᱱᱟ ᱵᱚᱲᱚᱛᱨᱚ ᱦᱟᱸᱜ
ᱟᱯᱮᱥᱮᱱ ᱜᱮ ᱵᱚᱲᱚ ᱥᱚᱲᱚ ᱧᱚᱜ ᱚᱠᱟ ᱠᱚᱨᱮ ᱦᱩᱭᱩᱜ ᱜᱮᱭᱟ?
ᱥᱩᱨ ᱠᱚᱨᱮ ᱫᱚ ᱱᱟᱠᱷᱟᱱ ᱟᱞᱮ ᱴᱷᱮᱱ ᱦᱚᱸ ᱦᱩᱭᱩᱜ ᱜᱮᱭᱟ ᱟᱨ, ᱱᱮᱛᱟᱨ ᱫᱚ ᱞᱟᱦᱟᱛᱮ ᱞᱮᱠᱟ ᱫᱚ ᱱᱟᱦᱟᱜ ᱵᱟᱝᱠᱚ ᱩᱱᱟᱹᱜ ᱦᱚᱲ ᱫᱚ ᱵᱟᱝᱠᱚ ᱥᱮᱱᱚᱜ ᱠᱟᱱᱟ ᱱᱟ,
ᱦᱳᱭ ᱦᱳᱭ ᱢᱟᱱᱮ ᱞᱟᱦᱟ ᱠᱷᱚᱱᱟᱜ ᱫᱚ ᱱᱤᱛᱚᱜ ᱫᱚ ᱦᱟᱸᱜ ᱚᱱᱟ ᱠᱚᱫᱚ ᱦᱟᱸᱜ ᱠᱚᱢ ᱧᱚᱜ ᱠᱟᱱᱟ᱾ ᱞᱟᱦᱟ ᱛᱮᱫᱚ ᱢᱟᱱᱮ ᱯᱨᱳᱜᱨᱟᱢ ᱦᱩᱭᱩᱜ ᱠᱟᱱ ᱮᱴᱟᱜ ᱨᱮᱠᱚᱢ ᱯᱨᱳᱜᱨᱟᱢ ᱦᱩᱭᱩᱜ ᱠᱟᱱᱟ ᱦᱮᱸᱥᱮ,
ᱦᱩᱸ, ᱛᱚ ᱞᱟᱦᱟᱛᱮ ᱡᱟᱦᱟᱸᱞᱮᱠᱟ ᱦᱩᱭᱩᱜ ᱠᱟᱱ ᱛᱟᱦᱮᱸ ᱚᱱᱠᱟ ᱫᱚ ᱱᱮᱛᱟᱨ ᱫᱚᱦᱟᱸᱜ ᱵᱟᱝ ᱦᱩᱭᱩᱜ ᱠᱟᱱᱟ ᱩᱱᱟᱹᱜ ᱴᱟ,
ᱦᱳᱭ ᱚᱱᱟᱠᱚ ᱯᱨᱳᱜᱨᱟᱢ ᱫᱚ ᱩᱱᱟᱹᱜ ᱴᱟ ᱫᱚ ᱵᱟᱭ ᱱᱟᱯᱟᱭᱟ᱾
ᱦᱩᱸ,
ᱦᱮᱸ ᱵᱟᱝ,
ᱦᱮᱸ, ᱯᱨᱳᱜᱨᱟᱢ ᱫᱚ ᱪᱤᱞᱤ ᱟᱴᱷᱮᱱ ᱫᱚ ᱵᱟᱝ ᱫᱚ ᱵᱟᱝ ᱵᱟᱝ ᱦᱩᱭᱩᱜ ᱜᱮᱭᱟ ᱚᱱᱟ ᱠᱚ ᱚᱱᱟ ᱠᱚ ᱫᱤᱱ ᱠᱚᱨᱮ ᱫᱚ᱾
ᱟᱪᱪᱷᱟ,
ᱟᱫᱚ ᱱᱮᱥ ᱫᱚ ᱦᱚᱲ ᱜᱮᱠᱚ ᱚᱠᱟ ᱪᱟᱵᱟᱣ ᱟᱠᱟᱱ ᱛᱚ ᱟᱯᱱᱟᱨ ᱱᱚᱝᱠᱟ, ᱚᱠᱚᱭ ᱛᱚᱞᱟ ᱜᱤᱲᱤ ᱪᱮᱫ ᱚᱱᱠᱟ ᱵᱮᱥᱛᱚᱨᱮ ᱠᱚ ᱛᱟᱦᱮᱸ ᱠᱟᱱᱟ᱾
ᱢᱟᱹᱱᱮ ᱡᱮ ᱡᱷᱟᱨ, ᱦᱳᱭ ᱦᱳᱭ ᱡᱮ ᱡᱟᱨ ᱠᱟᱹᱢᱤ ᱠᱚᱨᱮ ᱵᱮᱥᱛᱚ ᱛᱚ ᱟᱫᱚ, ᱤᱧ ᱫᱩᱧ ᱞᱟᱹᱭᱟ ᱪᱮ ᱥᱚᱵ ᱫᱤᱱ ᱜᱮᱛᱚ ᱠᱟᱹᱢᱤ ᱫᱚ ᱛᱟᱦᱮᱱ, ᱛᱟᱵᱚᱱᱟ ᱟᱫᱚ ᱢᱤᱫ ᱫᱤᱱ ᱜᱟᱱ ᱥᱚᱢᱚᱭ ᱠᱟᱛᱮᱜ ᱟᱵᱚᱣᱟᱜ ᱵᱚᱱ ᱯᱟᱞᱟᱣ ᱵᱟᱲᱟ ᱞᱮᱠᱷᱟᱱ ᱫᱚ ᱦᱟᱸᱜ ᱥᱟᱨᱟᱫᱤᱱ ᱫᱚ ᱦᱟᱸᱜ ᱵᱟᱝ ᱯᱟ ᱦᱩᱭᱩᱜ ᱜᱮ ᱛᱟᱵᱚᱱᱟ ᱥᱮ, ᱥᱮᱛᱟᱜ ᱵᱮᱲᱟ ᱴᱩᱠᱩ ᱦᱮᱸ ᱵᱟᱝ ᱫᱚᱥ ᱵᱟᱡᱮ ᱚᱠᱛᱚ ᱫᱷᱟᱹᱨᱤᱜ ᱛᱮᱦᱚᱸ ᱯᱩᱨᱟᱹ ᱫᱚ ᱠᱟᱹᱢᱤ ᱢᱮᱥᱮ᱾
ᱦᱩᱸ, ᱱᱤᱭᱟᱹᱵᱟᱨ ᱫᱚ ᱚᱱᱠᱟ ᱟᱹᱰᱤᱴᱟᱜ ᱜᱮ ᱦᱚᱲ ᱠᱚ ᱠᱚᱢ ᱦᱮᱜ ᱟᱠᱟᱱᱟ ᱞᱟᱦᱟᱛᱮ ᱞᱮᱠᱟᱱᱟᱜ ᱫᱚ ᱞᱟᱦᱟᱛ, ᱚ ᱡᱚᱛᱚ ᱥᱟᱱᱟᱢ ᱚᱲᱟᱜ ᱨᱮᱱ ᱜᱮᱠᱚ ᱥᱮᱱᱚᱜ ᱛᱟᱦᱮᱱᱟ ᱚᱱᱠᱟ ᱱᱟᱭᱠᱮ ᱟᱹᱜᱩᱭ ᱮ, ᱟᱨ ᱛᱟᱯᱚᱨ ᱱᱟᱭᱠᱮ ᱫᱟᱨᱟᱢ ᱟᱹᱜᱩ ᱠᱟᱛᱮᱜ ᱵᱚᱸᱜᱟ ᱵᱩᱨᱩᱭ ᱛᱟᱦᱮᱱᱟᱭ᱾
ᱦᱳᱭ ᱦᱳᱭ ᱟᱨ ᱱᱩᱠᱩ ᱠᱷᱟᱹᱛᱤᱨ ᱛᱮᱜᱮ ᱟᱵᱚ ᱦᱟᱸᱜ ᱨᱮᱦᱟᱧ ᱢᱮᱱᱟᱜ ᱟᱠᱟᱫ ᱵᱚᱱᱟ, ᱨᱚᱰᱚᱡ ᱠᱚᱪᱚᱞᱚᱱ ᱠᱷᱚᱱᱟᱜ ᱵᱚᱱ ᱦᱳᱭ, ᱨᱚᱰᱚᱡ ᱠᱚᱪᱚᱞᱚᱱ ᱠᱷᱚᱱᱟᱜ ᱵᱚᱱ ᱦᱩᱸ ᱵᱟᱧᱪᱟᱣ ᱦᱚᱭ ᱟᱨ ᱱᱩᱠ ᱩᱱᱠᱩ ᱜᱮ ᱡᱩᱫᱤ ᱟᱵᱚ ᱵᱟᱵᱚᱱ ᱫᱮᱵᱟ ᱥᱮᱵᱟ ᱠᱚᱣᱟ ᱛᱟᱦᱚᱞᱮ ᱱᱚᱝᱠᱟ ᱞᱮᱠᱟᱱ ᱪᱤᱠᱟᱹ ᱛᱮ ᱦᱩᱭᱩᱜᱼᱟ᱾
ᱦᱩᱸ, ᱦᱩᱸ ᱚᱱᱠᱟ ᱜᱮ,
ᱦᱩᱸ,
ᱟᱨ ᱜᱚᱝᱠᱮ ᱱᱤᱛ ᱫᱚ ᱦᱟᱸᱜ ᱡᱟᱹᱯᱩᱫ ᱫᱟᱭ ᱛᱚ ᱛᱟᱦᱚᱞᱮ ᱟᱯᱮᱥᱮᱱ ᱫᱚ ᱵᱤᱨ ᱫᱤᱥᱚᱢ ᱛᱚ,
ᱟᱨ ᱛᱟᱦᱚᱞᱮ ᱦᱟᱸᱜ ᱩᱫ ᱠᱚ ᱛᱚ ᱚᱢᱚᱱᱚᱜᱼᱟ ᱦᱟᱸᱜ,
ᱦᱮᱸ ᱚᱢᱚᱱᱚᱜ ᱠᱟᱱ ᱜᱮᱭᱟ ᱚᱢᱚᱱᱚᱜ ᱠᱟᱱ ᱜᱮᱭᱟ᱾
ᱛᱟᱦᱚᱞᱮ ᱟᱹᱜᱩ ᱵᱟᱲᱟ ᱦᱩᱭ ᱞᱮᱱᱟ ᱥᱮ ᱵᱟᱝ?
ᱦᱩᱸᱻ ᱦᱮᱸ ᱟᱯᱱᱟᱨ ᱫᱚ ᱱᱟᱦᱟᱜ ᱵᱟᱝ ᱪᱟᱞᱟᱣ ᱵᱟᱲᱟ ᱦᱩᱭᱠᱟᱱᱟ ᱡᱟᱦᱟᱸ ᱠᱚ ᱥᱮᱱ ᱵᱟᱲᱟ ᱟᱠᱟᱱᱟ ᱱᱟᱦᱟᱜ ᱩᱱᱠᱩ ᱫᱚᱠᱚ ᱟᱹᱜᱩ ᱵᱟᱲᱟ ᱠᱟᱜ ᱜᱮᱭᱟ᱾
ᱚ
ᱯᱩᱴᱠᱟᱹ ᱫᱚ ᱱᱟᱦᱟᱜ ᱫᱚᱢᱮ ᱫᱚ ᱱᱟᱦᱟᱜ ᱟᱹᱣᱨᱤ ᱠᱟ ᱠᱚᱣᱟ ᱠᱤᱪᱷᱩ ᱯᱚᱨᱮ ᱦᱩᱭᱩᱜᱼᱟ ᱾
ᱟᱨ ᱚᱱᱠᱟ ᱜᱚᱝᱠᱮ ᱟᱯᱮ ᱥᱮᱫ ᱛᱟᱦᱚᱞᱮ ᱵᱩᱱᱩᱢ ᱨᱮᱱᱟᱜ ᱩᱫᱽ ᱠᱚ ᱚᱢᱚᱱᱚᱜᱼᱟ ᱥᱮ ᱵᱟᱝ?
ᱦᱮᱸ ᱚᱢᱚᱱᱚᱜ ᱜᱮᱭᱟ ᱛᱚ, ᱚᱱᱟ ᱫᱚ ᱟᱹᱣᱨᱤᱭᱟ ᱱᱟᱦᱟᱜ ᱾
ᱵᱩᱞᱩᱜ ᱦᱳᱭ ᱟᱞᱮ ᱥᱮᱱ ᱦᱚᱸ ᱢᱟᱱᱮ ᱵᱩᱱᱩᱝ ᱩᱫᱽ ᱫᱚ ᱦᱟᱸᱜ ᱚᱱᱠᱟ ᱟᱹᱜᱩ ᱵᱟᱲᱟᱭ ᱦᱩᱭᱩᱜ ᱛᱟᱦᱮᱱ ᱜᱮᱭᱟ, ᱟᱫᱚ ᱦᱟᱸᱜ ᱫᱚᱢᱮ ᱥᱤᱵᱤᱞᱟ ᱵᱩᱞᱩᱝ ᱩᱫᱽ ᱾
ᱦᱮᱸ ᱫᱚᱢᱮ ᱜᱮ ᱥᱩᱵᱤᱫᱷᱟ ᱩᱛᱩ ᱠᱚ ᱱᱟᱜ ᱥᱩᱲᱤ ᱠᱚ
ᱦᱳ ᱟᱨ ᱥᱚᱲᱮ ᱜᱮᱭᱟ ᱠᱚ ᱚᱱᱟ ᱫᱚ ᱜᱚᱢᱠᱮ ᱞᱟᱹᱭ ᱟᱠᱚ ᱾
ᱦᱮᱸ ᱾ ᱟᱹᱰᱤ ᱪᱮᱨᱦᱟ, ᱟᱹᱰᱤ ᱢᱚᱡᱽ ᱜᱮ ᱥᱤᱵᱤᱞᱟ
ᱞᱟᱹᱭ ᱠᱚ ᱛᱚ ᱥᱚᱲᱮ ᱜᱮᱭᱟ ᱠᱚ. ᱚᱱᱟ ᱫᱚ ᱾
ᱦᱮᱸ ᱥᱚᱲᱮ ᱦᱚᱸ ᱵᱟᱝ ᱟᱭᱢᱟ ᱵᱷᱟᱹᱜᱤ ᱜᱮ ᱥᱤᱠᱤᱞᱟ ᱦᱟᱱᱟᱜ ᱥᱚᱲᱮ ᱦᱚᱸ ᱾ ᱟᱯᱮ ᱥᱮᱫ ᱵᱟᱝ ᱠᱚ ᱥᱚᱲᱮ ᱵᱟᱲᱟᱭ ᱜᱮᱭᱟ?
ᱥᱳᱲᱮ ᱜᱮᱭᱟ ᱠᱚ ᱟᱞᱮ ᱥᱮᱫ ᱦᱚᱸ ᱚᱱᱟ ᱠᱚᱫᱚ ᱦᱟᱸᱜ ᱾ ᱟᱫᱚ ᱥᱚᱲᱮ ᱫᱚ ᱦᱟᱸᱜ ᱡᱚᱢ ᱵᱟᱲᱟ ᱦᱩᱭ ᱟᱠᱟᱱ ᱜᱮᱭᱟ, ᱚᱱᱟ ᱠᱚ ᱥᱚᱲᱮ ᱫᱚ ᱾
ᱠᱚᱢ ᱵᱮᱥᱤ ᱡᱚᱢ ᱵᱟᱲᱟ ᱦᱩᱭ ᱠᱟᱱᱟ ᱾
ᱢᱟᱱᱮ ᱩᱫᱽ ᱥᱳᱲᱮ ᱦᱚᱸ ᱚᱱᱠᱟ ᱡᱚᱢ ᱵᱟᱲᱟᱭ ᱦᱩᱭᱩᱜ ᱜᱮᱭᱟ ᱟᱹᱰᱤ ᱥᱤᱵᱤᱞ ᱜᱮᱭᱟ ᱟᱨ ᱩᱫᱽ ᱩᱛᱩ ᱠᱚᱦᱚᱸ ᱟᱹᱰᱤ ᱥᱤᱵᱤᱞ ᱜᱮᱭᱟ ᱾
ᱦᱮᱸ ᱦᱮᱸ ᱾
ᱢᱟᱱᱮ ᱞᱟᱹᱭ ᱟᱢ ᱡᱤᱞ ᱩᱛᱩᱧ ᱢᱤᱫ ᱫᱷᱟᱨᱮ ᱜᱚᱫ ᱠᱟᱜᱼᱟ ᱩᱫᱽ ᱩᱛᱩᱧ ᱥᱩᱨ ᱡᱚᱧᱚᱜᱼᱟ ᱾
ᱦᱮᱸ ᱦᱮᱸ ᱾ ᱵᱩᱱᱩᱢ ᱫᱚ ᱟᱭᱢᱟ ᱜᱮ ᱫᱚᱢᱮ ᱜᱮ ᱥᱤᱵᱤᱞᱟ ᱾
ᱟᱨ ᱚᱱᱠᱟ ᱦᱚᱸ ᱢᱟᱱᱮ ᱠᱤᱪᱷᱩ ᱠᱤᱪᱷᱩ ᱩᱫᱽ ᱢᱮᱱᱟᱜᱼᱟ, ᱟᱫᱚ ᱡᱚᱛᱚ ᱦᱚᱲᱟᱜ ᱡᱚᱢ ᱵᱟᱝ ᱜᱟᱱᱚᱜᱼᱟ᱾ ᱪᱮᱫ ᱞᱮᱠᱟ ᱪᱚᱝ ᱱᱤᱭᱚᱢ ᱯᱟᱞᱚᱱ ᱢᱮᱱᱟᱜ ᱛᱟᱠᱚᱣᱟ᱾ ᱦᱮᱸ ᱵᱟᱝ?
ᱦᱮᱸ ᱦᱮᱸ ᱦᱮᱸ ᱾
ᱡᱮᱢᱚᱱ ᱪᱮᱫ ᱠᱚ ᱞᱟᱹᱭᱟ ᱦᱟᱱᱮ ᱩᱫᱽ ᱴᱟᱺᱤ ᱠᱚᱨᱮ ᱚᱢᱚᱱᱚᱜ ᱫᱚ ᱾
ᱦᱮᱸ ᱦᱩᱸ ᱾
ᱱᱚᱝᱠᱟ ᱵᱩᱱᱩᱢᱚᱜ ᱞᱮᱠᱟᱱᱟᱜ ᱜᱮ ᱪᱮᱫ ᱠᱚ ᱞᱟᱹᱭᱟ?
ᱟᱭᱢᱟ ᱟᱭᱢᱟ ᱞᱮᱠᱟᱱ ᱧᱩᱛᱩᱢ ᱠᱚ ᱢᱮᱱᱟᱜ
ᱦᱳᱭ ᱟᱭᱢᱟ ᱞᱮᱠᱟᱱ ᱧᱩᱛᱩᱢ ᱠᱚ ᱢᱮᱱᱟᱜ-ᱟ ᱛᱚ ᱦᱟᱸ ᱚᱱᱟᱜᱮ
ᱦᱮᱸ
ᱵᱟᱝ ᱞᱟᱹᱭᱮᱜ ᱠᱟᱱᱟ ᱟᱨ ᱟᱹᱰᱤ ᱡᱟᱭᱜᱟ ᱨᱮ ᱟᱹᱰᱤ ᱨᱚᱠᱚᱢ ᱩᱫᱽ ᱠᱚᱵᱚᱱ ᱢᱮᱛᱟᱜᱼᱟ᱾ ᱩᱫᱽ ᱦᱮᱸ ᱵᱟᱝ᱾
ᱦᱩᱸ ᱦᱩᱸ ᱦᱩᱸ ᱾
ᱢᱟᱱᱮ ᱡᱚᱛᱚ ᱡᱟᱭᱜᱟ ᱨᱮᱛᱚ ᱚᱠᱛᱚ ᱦᱚᱸ ᱧᱩᱛᱩᱢ ᱠᱚᱦᱚᱸ ᱵᱟᱭ ᱥᱚᱢᱟᱱᱟ᱾
ᱦᱩᱸ ᱾
ᱟᱫᱚ ᱚᱱᱟ ᱞᱮᱠᱟ ᱛᱮᱜᱮ ᱦᱟᱸᱜ
ᱦᱮᱸ ᱾
ᱚᱱᱟ ᱞᱮᱠᱟ ᱛᱮᱜᱮ ᱧᱮᱞᱚᱜ ᱠᱟᱱᱟ, ᱱᱤᱛᱚᱜ ᱫᱚ ᱩᱫᱽ ᱠᱚᱫᱚ ᱦᱟᱸᱜ ᱦᱮᱸ ᱵᱟᱝ᱾
ᱦᱮᱸ ᱾
ᱛᱟᱦᱚᱞᱮ ᱟᱯᱮ ᱥᱮᱫ ᱚᱱᱠᱟ ᱩᱫᱽ ᱠᱚᱨᱮᱱᱟᱜ ᱛᱤᱱᱟᱹᱜ ᱜᱟᱱ ᱟᱢᱫᱟᱱᱤ?
ᱟᱢᱫᱟᱱᱤ ᱱᱤᱛ ᱛᱚ ᱱᱤᱛᱚᱜ ᱫᱚ ᱱᱟᱦᱟᱜ ᱟᱹᱣᱨᱤᱭᱟᱜᱼᱟ, ᱟᱨ ᱠᱚᱭᱮᱠ ᱫᱤᱱ ᱠᱷᱟᱱ ᱜᱮ ᱟᱨ ᱠᱤᱪᱷᱩ ᱫᱤᱱ ᱠᱷᱟᱱ ᱜᱮ ᱱᱟᱜ ᱟᱨᱚᱢᱵᱷᱚᱜᱼᱟ᱾
ᱚᱸ
ᱫᱚᱢᱮ ᱠᱚ ᱦᱟᱞᱟᱝ ᱟᱹᱜᱩᱭᱟ ᱡᱟᱹᱯᱩᱫ ᱟᱨᱟᱢ ᱜᱮ ᱠᱷᱟᱱ ᱫᱚᱢᱮ ᱰᱷᱮᱨ ᱨᱮ ᱡᱟᱹᱯᱩᱫ ᱞᱮᱠᱷᱟᱱ ᱜᱮ ᱦᱩᱭᱩᱜᱼᱟ᱾